ᱦᱮᱞᱳ, ᱦᱮᱞᱳ᱾
ᱨᱚᱲ ᱵᱷᱟᱹᱜᱮ ᱴᱷᱤᱠ ᱵᱟᱝ ᱟᱸᱡᱚᱢᱚᱜ ᱠᱟᱱ ᱛᱟᱢᱟ᱾
ᱱᱤᱛᱚᱜ ᱱᱤᱛᱚᱜ ᱟᱸᱡᱚᱢᱚᱜ ᱠᱟᱱ ᱛᱤᱧᱟᱹ? ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱥᱟᱹᱜᱩᱱ ᱢᱟᱦᱟ ᱨᱮᱱᱟᱜ ᱥᱟᱹᱜᱩᱱ ᱡᱚᱦᱟᱨ᱾ ᱛᱚ ᱪᱮᱫ ᱠᱚ ᱪᱤᱠ
ᱥᱟᱹᱜᱩᱱ ᱢᱟᱦᱟ, ᱪᱮᱫ ᱦᱚᱸ ᱵᱟᱝ᱾
ᱪᱮᱫᱟᱜ ᱛᱮᱦᱮᱧ ᱫᱚ, ᱛᱮᱦᱮᱧ ᱫᱚ ᱥᱟᱹᱜᱩᱱ ᱢᱟᱦᱟ ᱵᱟᱝ ᱠᱟᱱ ᱛᱮ?
ᱵᱟᱹᱧ ᱵᱟᱲᱟᱭᱟ ᱦᱟᱸᱜ ᱤᱧᱫᱚ ᱪᱮᱫ ᱢᱟᱦᱟ ᱠᱟᱱᱟ᱾
ᱚ᱾ ᱛᱟᱢᱮ ᱥᱟᱱᱛᱟᱲᱟᱜ ᱥᱟᱱᱛᱟᱲ ᱠᱚᱣᱟᱜ ᱟᱵᱚ ᱥᱟᱱᱛᱟᱲ ᱠᱚᱣᱟᱜ ᱪᱮᱫ ᱪᱮᱫ ᱢᱟᱦᱟ ᱢᱮᱱᱟᱜ ᱛᱟᱠᱚᱣᱟ ᱚᱱᱟ ᱠᱚᱦᱚᱸ ᱵᱟᱢ ᱵᱟᱲᱟᱭᱟ ᱛᱟᱦᱚᱞᱮ᱾
ᱵᱟᱝᱟ᱾
ᱛᱟᱱᱮ ᱢᱟ ᱟᱹᱰᱤ ᱫᱩᱠ ᱨᱮᱱᱟᱜ ᱠᱟᱛᱷᱟ᱾ ᱥᱟᱱᱛᱟᱲ ᱥᱟᱶᱛᱟ ᱨᱮᱱ ᱥᱟᱱᱛᱟᱲ ᱦᱚᱲ ᱦᱩᱭ ᱠᱟᱛᱮ, ᱥᱮ ᱥᱟᱱᱛᱟᱲ ᱫᱚᱢ ᱵᱟᱝ ᱠᱟᱱᱟ? ᱥᱟᱱᱛᱟᱲ ᱦᱚᱲ ᱛᱮᱢ ᱪᱮᱫ ᱠᱟ ᱯᱟᱞᱮᱫ?
ᱥᱟᱱᱛᱟᱲ ᱨᱚᱲ ᱛᱮᱫ ᱠᱟᱹᱴᱤᱡ ᱠᱟᱹᱴᱤᱡ ᱤᱧ ᱪᱮᱫ ᱟᱠᱟᱫᱟ᱾
ᱟᱪᱪᱷᱟ ᱢᱟᱱᱮ ᱥᱟᱱᱛᱟᱲ ᱫᱚᱢ ᱵᱟᱝ ᱠᱟᱱᱟ, ᱵᱟᱝ?
ᱪᱮᱞᱮ ᱨᱚᱲ ᱪᱮᱫ ᱞᱮᱠᱟ ᱟᱸᱡᱚᱢᱚᱜ ᱠᱟᱹᱱ ᱛᱤᱧ ᱛᱮ? ᱨᱚᱲ ᱪᱮᱫ ᱞᱮᱠᱟ ᱟᱸᱡᱚᱢᱚᱜ
ᱨᱚᱲ ᱫᱚ ᱵᱷᱟᱜᱮ ᱜᱮᱝ ᱨᱚᱲ ᱫᱚ ᱵᱷᱟᱜᱮ ᱜᱮ ᱟᱸᱡᱚᱢᱚᱜ ᱠᱟᱱᱟ ᱟᱫᱚ ᱥᱟᱱᱛᱟᱲ ᱠᱟᱱᱟᱢ ᱥᱮ ᱵᱟᱝ ᱠᱟᱱᱟ?
ᱥᱟᱱᱛᱟᱲ ᱜᱮ ᱠᱟᱹᱱᱟᱹᱧ᱾
ᱚ᱾ ᱚᱱᱟ ᱜᱮ ᱟᱫᱚᱢ ᱞᱟᱹᱭᱮᱜᱼᱟ ᱛᱚ ᱨᱚᱲ ᱛᱮᱫ ᱠᱟᱹᱴᱤᱡ ᱠᱟᱹᱴᱤᱡ ᱤᱧ ᱪᱮᱫ ᱠᱟᱜ-ᱟ᱾ ᱟᱪᱪᱷᱟᱱ ᱢᱚᱱᱮ ᱦᱩᱭᱩᱜ ᱢᱚᱱᱮ ᱦᱳᱭᱳᱜ ᱠᱟᱱᱟ ᱟᱢᱫᱚ ᱦᱟᱱᱮ ᱦᱟᱭ ᱥᱳᱥᱟᱭᱴᱤ ᱨᱮᱱ ᱥᱟᱱᱛᱟᱲ ᱠᱟᱱᱟᱢ ᱵᱟᱝ?
ᱩᱸ ᱮᱸ-ᱦᱮᱸᱜ ᱩᱱᱟᱹᱜ ᱜᱟᱱ ᱫᱚ ᱵᱟᱝ ᱜᱮ, ᱵᱟᱝᱟ ᱵᱟᱝᱟ ᱩᱱᱟᱹᱜ ᱫᱚ ᱵᱟᱝ᱾
ᱫᱚ ᱥᱟᱱᱟᱢ ᱥᱮᱫ ᱛᱮᱠᱚ ᱩᱛᱱᱟᱹᱣ ᱜᱮᱭᱟ᱾
ᱵᱟᱝᱟ ᱚᱱᱠᱟ ᱫᱚ ᱵᱟᱝ᱾
ᱟᱪᱪᱷᱟ᱾ ᱛᱚ ᱟᱫᱚ ᱥᱟᱱᱛᱟᱲ ᱨᱚᱲ ᱫᱚ ᱵᱟᱝ ᱪᱮᱫ ᱨᱮᱱᱟᱜ ᱠᱟᱨᱚᱱ ᱫᱚ ᱪᱮᱫ? ᱪᱮᱫ ᱠᱷᱟᱹᱛᱤᱨ ᱟᱢ ᱥᱟᱱᱛᱟᱲ ᱨᱚᱲ ᱵᱟᱢ ᱪᱮᱫ ᱫᱟᱲᱮ ᱠᱟᱣ-ᱟ᱾ ᱡᱩᱫᱤᱢ ᱞᱮᱭ ᱫᱟᱲᱮᱭᱟᱹᱧ
ᱚᱝᱠᱟ ᱦᱚᱸ ᱞᱟᱹᱭ ᱵᱟᱝ ᱜᱟᱱᱚᱜᱼᱟ ᱡᱮ ᱵᱟᱹᱧ ᱵᱟᱰᱟᱭᱟ, ᱵᱟᱰᱟᱭ ᱜᱮᱫᱩᱧ᱾ ᱥᱟᱱᱛᱟᱲ ᱦᱩᱭ ᱛᱮ ᱡᱩᱫᱤ ᱥᱟᱱᱛᱟᱲ ᱨᱚᱲ ᱵᱟᱢ ᱪᱮᱫᱟ᱾
ᱦᱮᱸ ᱛᱚ ᱟᱫᱚᱢ ᱞᱟᱹᱭ ᱠᱮᱭ-ᱟ ᱛᱚ ᱡᱮᱜ ᱵᱟᱝ ᱠᱟᱹᱴᱤᱡ ᱠᱟᱹᱴᱤᱡ ᱤᱧ ᱥᱮᱬᱟ ᱟᱠᱟᱟᱜᱼᱟ᱾ ᱟ ᱯᱩᱨᱟᱹᱴᱟᱜ ᱵᱟᱝ ᱥᱮᱬᱟ ᱨᱮᱱᱟᱜ ᱚᱡᱮ ᱫᱚ ᱪᱮᱫ, ᱪᱮᱫ ᱠᱷᱟᱹᱛᱤᱨ ᱱᱟᱜ ᱯᱩᱨᱟᱹᱴᱟᱜ ᱵᱟᱢ ᱥᱮᱬᱟ ᱫᱟᱲᱮ ᱠᱟᱣ-ᱟ? ᱡᱟᱦᱟᱸ ᱱᱟᱜ ᱵᱟᱫᱷᱟ ᱟᱱᱟᱴ ᱮᱴᱠᱮᱴᱚᱬᱮ ᱠᱷᱟᱹᱛᱤᱨ, ᱥᱮ ᱩᱸ ᱩᱸ ᱩᱸ ᱠᱟ ᱥᱮᱬᱟ ᱨᱮᱱᱟᱜ ᱤᱪᱪᱷᱟᱹ ᱜᱮ ᱵᱟᱝ ᱦᱩᱭ ᱠᱟᱱᱟ, ᱥᱮ ᱟᱢᱮᱢ ᱢᱚᱱᱮᱭᱟ ᱡᱮ ᱥᱟᱱᱛᱟᱲ ᱨᱚᱲ ᱪᱮᱫ ᱠᱟᱛᱮ ᱜᱮ ᱵᱟᱝ ᱪᱮᱫ ᱦᱩᱭᱩᱜᱼᱟ?
ᱵᱟᱝᱟ ᱚᱱᱟ ᱠᱟᱛᱷᱟ ᱫᱚ ᱵᱟᱝ, ᱟᱫᱚ ᱢᱟᱱᱮ ᱜᱤᱫᱽᱨᱟᱹ ᱠᱷᱚᱱ ᱥᱟᱱᱛᱟᱲ ᱛᱮ ᱨᱚᱲ ᱚᱲᱟᱜ ᱠᱚᱨᱮ ᱦᱚᱸ ᱵᱟᱝ ᱦᱩᱭ ᱠᱟᱱᱟ ᱚᱱᱟ ᱠᱚ ᱞᱟᱹᱜᱤᱫ ᱯᱟᱞᱮᱫ᱾
ᱟᱪᱪᱷᱟ ᱟᱱᱮ ᱟᱢᱟᱜ ᱛᱷᱟ ᱠᱚ ᱟᱸᱡᱚᱢ ᱠᱟᱛᱮ ᱡᱟ ᱵᱟᱲᱟᱭᱚᱜ ᱠᱟᱱᱟ ᱟᱯᱮ ᱫᱚ ᱵᱟᱡᱟᱨ ᱫᱤᱥᱚᱢ ᱦᱚᱲ ᱠᱟᱱᱟ ᱯᱮ ᱵᱟᱝ ᱥᱮ? ᱦᱮᱞᱳ ᱾
ᱫᱚᱢᱮ ᱵᱟᱡᱟᱨ ᱫᱚ ᱵᱟᱝ ᱠᱟᱱᱟᱞᱮ, ᱵᱟᱡᱟᱨ ᱫᱚ ᱚᱱᱠᱟ ᱫᱚ ᱵᱟᱝ ᱜᱮ ᱾
ᱟᱨ ᱛᱚᱵᱩ ᱦᱚᱸ ᱟᱫᱚ ᱥᱟᱱᱛᱟᱲ ᱨᱚᱲ ᱫᱚ, ᱪᱮᱫᱟᱜ ᱦᱟᱸᱜ ᱵᱷᱟᱹᱜᱤ ᱴᱷᱤᱠ ᱵᱟᱢ ᱥᱮᱬᱟ ᱫᱟᱲᱮ ᱠᱟᱣᱼᱟ?
ᱚᱱᱟᱫᱚ ᱞᱮᱹᱭᱟᱜ ᱢᱮᱫᱩᱹᱧ ᱠᱟᱹᱴᱤᱡ ᱠᱷᱚᱱ ᱡᱩᱫᱤᱢ ᱮᱴᱟᱜ ᱵᱷᱟᱥᱟ ᱛᱮᱢ ᱨᱚᱲᱟ, ᱟᱫᱚ ᱥᱟᱱᱛᱟᱲ ᱫᱚ ᱛᱚ ᱵᱟᱰᱟᱭ ᱫᱚ ᱵᱟᱰᱟᱭ ᱜᱮᱭᱟ ᱛᱚ ᱦᱚᱭ ᱱᱤᱛᱚᱜ, ᱱᱤᱛᱚᱜ ᱢᱟᱱᱮ ᱵᱟᱰᱟᱭ ᱦᱩᱭ ᱠᱟᱱᱟ ᱾
ᱟᱪᱪᱷᱟ ᱢᱟᱱᱮ ᱟᱢ ᱫᱚ ᱚᱲᱟᱜ ᱨᱮᱜᱮ ᱵᱟᱝ ᱛᱟᱦᱮᱸ ᱠᱟᱱᱟ, ᱚᱱᱠᱟᱱ ᱠᱟᱛᱷᱟ ᱠᱟᱱᱟ ᱵᱟ
ᱦᱳᱭ ᱾
ᱟᱪᱪᱷᱟ, ᱛᱟᱦᱚᱞᱮ ᱥᱟᱱᱛᱟᱲᱟᱜ ᱪᱮᱫ ᱠᱚ ᱱᱤᱭᱮᱛᱮ ᱵᱟᱢ ᱵᱟᱰᱟᱭᱟ? ᱟᱢᱮᱢ ᱢᱚᱱᱮᱭᱟ ᱡᱮ ᱱᱚᱣᱟ ᱠᱚ ᱥᱟᱱᱛᱟᱲᱟᱜ ᱱᱚᱣᱟ ᱠᱚ ᱱᱤᱭᱮᱛᱮ ᱤᱧ ᱵᱟᱰᱟᱭ ᱞᱟᱹᱠᱛᱤ ᱠᱟᱱ ᱛᱤᱧᱟ, ᱪᱮᱫᱟᱜ ᱥᱮ ᱤᱧ ᱢᱤᱫᱴᱟᱝ ᱥᱟᱱᱛᱟᱲ ᱠᱟᱹᱱᱟᱹᱧ ᱾ ᱦᱮᱞᱳ ᱾
ᱥᱟᱱᱛᱟᱲᱟᱜ ᱟᱫᱚ ᱵᱟᱰᱟᱭ ᱜᱮᱛᱚ ᱵᱷᱟᱜᱤ ᱴᱷᱤᱠ ᱵᱟᱹᱧ ᱵᱟᱰᱟᱭᱟ ᱦᱚ᱾
ᱟᱸᱡᱚᱢᱚᱜ ᱠᱟᱱᱟ ᱞᱟᱹᱭᱢᱮ ᱾
ᱞᱮᱭ ᱤᱧ ᱡᱮ ᱥᱟᱱᱛᱟᱲᱟᱜ ᱱᱤᱭᱮ ᱫᱚ ᱟᱫᱚ ᱩᱱᱟᱹᱜ ᱵᱟᱰᱟᱭ ᱜᱮᱛᱚ ᱵᱟᱹᱧ ᱰᱟᱰᱭᱟ, ᱪᱮᱫ ᱤᱧ ᱪᱮᱫ ᱤᱧ ᱢᱮᱛᱟᱢᱟ? ᱡᱮ ᱱᱚᱣᱟᱴᱟᱜ ᱱᱤᱭᱮ ᱵᱟᱹᱧ ᱵᱟᱰᱟᱭᱟ ᱾ ᱠᱩᱞᱤᱧ ᱢᱮ ᱡᱩᱫᱤᱧ ᱞᱟᱹᱭ ᱫᱟᱲᱮᱭᱟᱜ
ᱛᱟᱦᱚᱱᱮ ᱟᱸ ᱱᱚᱣᱟ ᱢᱟᱲᱟᱝ ᱞᱟᱹᱭᱟᱹᱧ ᱢᱮ ᱪᱮᱫ ᱠᱚᱢ ᱵᱟᱰᱟᱭᱟ ᱥᱟᱱᱛᱟᱲᱟᱜ? ᱛᱚᱵᱮ ᱨᱮᱥᱮᱫ ᱫᱩᱧ ᱵᱩᱡᱟ ᱡᱮ ᱪᱮᱫ ᱠᱚ ᱪᱮᱫ ᱠᱚ ᱵᱟᱢ ᱵᱟᱰᱟᱭᱟ? ᱥᱮ ᱪᱮᱫ ᱠᱚ ᱵᱟᱰᱟᱭ ᱨᱮᱱᱟᱜ ᱫᱚᱨᱠᱟᱨ ᱠᱟᱱ ᱛᱟᱢᱟ? ᱟᱨ ᱪᱮᱫᱟᱜ ᱜᱮ ᱵᱟᱝ ᱚᱱᱟᱠᱚ ᱵᱟᱰᱟᱭ ᱞᱟᱹᱠᱛᱤ ᱠᱟᱱ ᱛᱟᱢᱟ, ᱛᱚᱵᱮ ᱨᱮᱥᱮᱛᱚ ᱤᱧ ᱤᱧ ᱞᱮᱠᱟ ᱠᱟᱛᱮᱧ ᱞᱟᱹᱭ ᱫᱟᱲᱮᱭᱟᱢᱟ ᱮᱱᱮᱠᱷᱟᱱ᱾ ᱟᱨ ᱡᱩᱫᱤ ᱟᱢᱜᱮ ᱵᱟᱢ ᱞᱟᱹᱭᱟᱹᱧᱟ ᱡᱮ ᱱᱚᱣᱟ ᱠᱚᱧ ᱵᱟᱰᱟᱭᱟ ᱱᱚᱣᱟ ᱠᱚᱫᱚ ᱱᱚᱣᱟ ᱱᱚᱣᱟ ᱠᱚᱧ ᱵᱟᱰ ᱵᱟᱰᱟᱭᱟ ᱱᱚᱣᱟ ᱠᱚᱫᱚ ᱱᱚᱣᱟ ᱱᱚᱝᱠᱟ ᱦᱩᱭᱩᱜᱼᱟ ᱚᱱᱟ ᱠᱚᱜᱮ ᱡᱩᱫᱤ ᱵᱟᱢ ᱞᱟᱹᱭᱟᱹᱧᱟᱹ ᱛᱟᱦᱚᱱᱮ ᱢᱟ ᱤᱧ ᱢᱟ ᱵᱟᱹᱧ ᱵᱩᱡᱽ ᱫᱟᱲᱮᱭᱟᱜᱼᱟ ᱥᱮ ᱟᱨᱦᱚᱸ ᱪᱮᱫ ᱠᱚ ᱵᱟᱰᱟᱭ ᱞᱟᱹᱠ ᱛᱤ ᱠᱟᱱ ᱛᱟᱢᱟ ᱥᱮ ᱵᱟᱝ ᱪᱮᱫᱟᱜ ᱜᱮ ᱵᱟᱢ ᱵᱟᱰᱟᱭ ᱞᱟᱹᱠᱛᱤ ᱠᱟᱱ ᱛᱟᱢᱟ?
ᱟᱪᱪᱷᱟ ᱛᱟᱦᱚᱞᱮᱢ ᱞᱟᱹᱭ ᱠᱮᱫ ᱫᱚ ᱡᱮ ᱛᱮᱦᱮᱧ ᱫᱚ ᱥᱟᱜᱩᱱ ᱢᱟᱦᱟ ᱠᱮᱫᱟ ᱛᱟᱦᱚᱞᱮ ᱟᱨ ᱮᱴᱟᱜ ᱫᱤᱱ ᱠᱚᱫᱚ ᱪᱮᱫ ᱠᱚ ᱞᱮᱭᱟ? ᱞᱮᱭ ᱞᱮᱠᱷᱟᱱᱮᱢ ᱵᱷᱟᱹᱜᱤ ᱠᱚᱜᱼᱟ?
ᱟᱪᱪᱷᱟ, ᱦᱟᱱᱮ ᱵᱟᱦᱟ ᱨᱮᱱᱟᱜ ᱮᱛᱚᱦᱚᱵ ᱫᱚ ᱦᱩᱭᱩᱜ ᱠᱟᱱ ᱛᱟᱢᱟ ᱦᱮᱸᱛᱚ ᱵᱟᱢ ᱵᱟᱰᱟᱭᱟ ᱛᱚ ᱱᱟᱯᱟᱭ ᱠᱟᱛᱷᱟ ᱜᱮ ᱵᱟᱢ ᱵᱟᱰᱟᱭᱟ ᱢᱟᱱᱮ ᱟᱢᱦᱚᱸ ᱥᱟᱱᱛᱟᱲ ᱠᱟᱱᱟᱢ, ᱤᱧᱦᱚᱸ ᱥᱟᱱᱛᱟᱲ ᱠᱟᱹᱱᱟᱹᱧ ᱛᱟᱦᱚᱱᱮ ᱢᱤᱫᱴᱟᱹᱝ ᱥᱟᱱᱛᱟᱲ ᱦᱚᱲ ᱟᱡᱟᱜ ᱥᱟᱶᱛᱟ ᱨᱮᱱᱟᱜ ᱡᱟᱦᱟᱸ ᱛᱤᱱᱟᱹᱜ ᱠᱟᱹᱢᱤ ᱠᱟᱹᱥᱱᱤ ᱠᱚ ᱠᱤᱝᱵᱟ ᱡᱟᱦᱟᱱᱟᱜ ᱜᱮ ᱵᱟᱰᱟᱭ ᱛᱮᱱᱟᱜ ᱠᱚ ᱟᱨ ᱢᱤᱫᱴᱟᱹᱝ ᱥᱟᱱᱛᱟᱲ ᱡᱟᱦᱟᱸᱭ ᱵᱟᱭ ᱵᱟᱰᱟᱭᱟ ᱩᱱᱤ ᱴᱷᱮᱱ ᱞᱟᱹᱭ ᱯᱟᱥᱱᱟᱣ ᱫᱚ ᱮᱠᱟᱞ ᱜᱮ ᱫᱚᱨ ᱠᱟᱨ ᱜᱮ, ᱛᱚᱵᱮᱭᱱᱟ ᱜᱮᱠᱚ ᱵᱟᱰᱟᱭᱟ ᱦᱚᱲ ᱠᱚ ᱾ ᱛᱚ ᱥᱟᱱᱛᱟᱲᱟᱜ ᱡᱟᱦᱟᱸ ᱢᱟᱦᱟ ᱨᱮᱱᱟᱜ ᱮᱛᱚᱦᱚᱵ ᱫᱚ ᱦᱩᱭᱩᱜ ᱠᱟᱱ ᱛᱟᱢᱟ ᱥᱤᱸᱜᱮ ᱢᱟᱦᱟ ᱾ ᱡᱟᱦᱟᱸ ᱫᱚ ᱤᱝᱞᱤᱥ ᱛᱮ ᱡᱩᱫᱤᱢ ᱞᱟᱹᱭ ᱞᱮᱠᱷᱟᱱ ᱥᱟᱱᱰᱮ ᱾ ᱟᱫᱚ ᱚᱱᱠᱟ ᱜᱮ ᱦᱟᱸᱜ ᱯᱚᱨ ᱯᱚᱨᱤᱧ ᱞᱟᱹᱭ ᱤᱫᱤᱭᱟᱢ ᱠᱟᱱᱟ ᱟᱫᱚ ᱟᱢᱜᱮ ᱵᱩᱡᱽ ᱢᱮ ᱾ ᱡᱷᱚᱛᱚ ᱫᱚ ᱱᱟᱸᱜ ᱵᱟᱹᱧ ᱞᱮᱭᱟᱢ ᱠᱟᱱᱟ ᱾ ᱤᱝᱞᱤᱥ ᱛᱮᱱᱟᱜ ᱫᱚ, ᱛᱚ ᱮᱛᱚᱦᱚᱵ ᱨᱮᱫᱚ ᱥᱤᱸᱜᱮ ᱢᱟᱦᱟ ᱛᱟᱯᱚᱨᱮ ᱚᱛᱮ ᱢᱟᱦᱟ, ᱵᱟᱞᱮ ᱢᱟᱦᱟ, ᱛᱟᱯᱚᱨᱮ ᱧᱩᱦᱩᱢ ᱢᱟᱦᱟ ᱾
ᱨᱚᱲ ᱵᱷᱟᱜᱮ ᱴᱷᱤᱠ ᱵᱟᱝ ᱟᱸᱡᱚᱢᱚᱜ ᱠᱟᱱ ᱛᱟᱢᱟ, ᱠᱟᱴᱟ ᱠᱟᱴᱟ ᱟᱸᱡᱚᱢᱚ
ᱟᱪᱪᱷᱟ ᱟᱞᱮ ᱟᱹᱛᱩ ᱫᱤᱥᱚᱢ ᱦᱚᱲᱟᱜ ᱵᱟᱰᱟᱭ ᱜᱮᱭᱟᱢ ᱟᱪᱪᱷᱟ ᱯᱩᱭᱞᱩ ᱨᱮᱫᱚ ᱛᱟᱦᱚᱱᱮ ᱮ ᱥᱚᱯᱛᱟ ᱨᱮᱱᱟᱜ ᱮᱛᱚᱦᱚᱵ ᱨᱮᱫᱚ ᱦᱩᱭᱩᱜ ᱠᱟᱱ ᱛᱟᱢᱟ ᱥᱤᱸᱜᱮ ᱢᱟᱦᱟ ᱾ ᱛᱟᱯᱚᱨᱮ ᱚᱛᱮ ᱢᱟᱦᱟ ᱾ ᱵᱟᱞᱮ ᱢᱟᱦᱟᱸ, ᱥᱟᱹᱜᱩᱱ ᱢᱟᱦᱟᱸ, ᱥᱟᱹᱨᱫᱤ ᱢᱟᱦᱟᱸ, ᱡᱟᱹᱨᱩᱢ ᱢᱟᱦᱟᱸ ᱟᱨ ᱧᱩᱦᱩᱢ ᱢᱟᱦᱟᱸ᱾ ᱱᱚᱣᱟ ᱠᱚ ᱮᱭᱟᱭ ᱜᱚᱴᱟᱝ ᱫᱤᱱ ᱾
ᱟᱪᱪᱷᱟ ᱾
ᱟᱸᱡᱚᱢ ᱠᱮᱜᱼᱟ ᱥᱮ ᱵᱟᱝ ᱟᱫᱚ ᱟᱞᱮ ᱫᱚ
ᱦᱮᱸ ᱟᱸᱡᱚᱢ ᱠᱤᱫᱟᱹᱧ ᱾
ᱥᱚᱦᱚᱨ ᱵᱟᱡᱟᱨ ᱥᱮᱨᱮᱱ ᱛᱟᱦᱮᱱ ᱥᱟᱱᱛᱟᱲ ᱦᱚᱸ ᱵᱤᱵᱤᱢ ᱵᱤᱨ ᱵᱷᱤᱛᱨᱤ ᱥᱮᱱ ᱜᱮ ᱠᱚ ᱵᱚᱞᱚ ᱪᱟᱞᱟᱜ ᱟᱫᱚ ᱚᱱᱠᱟ ᱜᱮ ᱟᱞᱮ ᱦᱚᱸ ᱚᱱᱠᱟ ᱜᱮ ᱵᱤᱨ ᱵᱷᱤᱛᱤᱨ ᱥᱮᱫ ᱨᱮᱜᱮ ᱢᱮᱱᱟᱜ ᱞᱮᱭᱟ ᱛᱚ ᱱᱮᱴᱣᱟᱨᱠ ᱠᱚ ᱫᱚᱢᱮ ᱰᱤᱥᱴᱟᱯ ᱜᱮᱭᱟ ᱚᱱᱟᱛᱮ ᱦᱚᱭᱛᱚ ᱵᱟᱢ ᱟᱸᱡᱚᱢ ᱴᱷᱤᱠᱟᱹᱭ ᱜᱮᱭᱟ ᱾ ᱦᱮᱞᱳ ᱾
ᱦᱮᱞᱳ ᱾
ᱦᱮᱞᱳ ᱾
ᱢᱟᱱᱮ ᱚᱠᱟᱨᱮ ᱠᱟᱹᱴᱤᱡ ᱵᱷᱟᱹᱜᱤ ᱧᱚᱜ ᱱᱮᱴ ᱱᱴᱣᱟᱨᱠ ᱮ ᱧᱟᱢᱮᱜᱼᱟ ᱚᱸᱰᱮ ᱵᱟᱝᱼᱟ ᱜᱳ ᱚᱠᱟ ᱥᱚᱢᱚᱭ ᱫᱚ ᱵᱟᱝ ᱟᱸᱡᱚᱢᱚᱜ ᱠᱟᱱᱟ ᱾
ᱟᱪᱪᱷᱟ ᱰᱟᱹᱝᱨᱤ ᱜᱩᱯᱤ ᱦᱚᱲ ᱰᱟᱹᱝᱨᱤ ᱜᱩᱯᱤᱧ ᱦᱮᱡ ᱠᱟᱱᱟ ᱾ ᱛᱚ ᱟᱫᱚ ᱢᱤᱫᱴᱮᱱ ᱡᱟᱭᱜᱟ ᱨᱮ ᱛᱤᱸᱜᱩ ᱠᱷᱤᱨᱢᱟ ᱵᱟᱝ ᱜᱟᱱᱚᱜᱼᱟ ᱾ ᱢᱤᱫᱴᱮᱱ ᱡᱟᱭᱜᱟ ᱨᱮ ᱛᱤᱸᱜᱩ ᱛᱷᱤᱨ ᱞᱮᱠᱷᱟᱱ ᱪᱟᱞᱟᱜᱼᱟ ᱱᱷᱟᱜ ᱪᱟᱞ ᱛᱤᱱᱨᱮ ᱚᱲᱟᱜ ᱠᱚ ᱪᱮᱜ ᱠᱚᱠᱚ ᱡᱚᱢᱟ ᱦᱟᱸᱜ ᱵᱟᱠᱷᱟᱱ ᱚᱱᱛᱮ ᱜᱩᱯᱤ ᱜᱤᱫᱽᱨᱟᱹ ᱜᱷᱟᱡ ᱜᱮ ᱧᱟᱢᱚᱜ ᱚᱱᱟ ᱛᱮᱜᱮ ᱫᱟᱬᱟ ᱵᱟᱲᱟ ᱨᱮᱜᱮ ᱛᱟᱦᱮᱸ ᱦᱩᱭᱩᱜ ᱠᱟᱱ ᱛᱤᱧᱟᱹ ᱾
ᱰᱟᱹᱝᱨᱤ ᱥᱟᱶᱛᱮ ᱟᱨ ᱪᱤᱞᱤ ᱠᱚᱢ ᱤᱫᱤ ᱠᱟᱜ ᱠᱚᱣᱟ ᱾
ᱟᱫᱚ ᱦᱟᱸᱜ ᱢᱮᱱᱟᱜ ᱫᱚ ᱠᱚᱣᱟ ᱰᱟᱹᱝᱨᱤ ᱢᱮᱨᱚᱢ ᱵᱷᱤᱰᱤ ᱠᱚ ᱱᱷᱟᱜ ᱢᱮᱨᱚᱢ ᱟᱨ ᱵᱷᱤᱰᱤ ᱫᱚ ᱱᱷᱟᱜ ᱵᱷᱮᱜᱟᱨ ᱨᱮᱞᱮ ᱜᱩᱯᱤ ᱭᱮᱫ ᱠᱚᱣᱟ ᱾ ᱟᱨ ᱰᱟᱹᱝᱨᱤ ᱫᱚ ᱦᱚᱞᱟ ᱢᱟᱫ ᱠᱚ ᱢᱟᱜ ᱞᱮᱜᱼᱟ ᱚᱱᱟ ᱢᱟᱫ ᱨᱮᱱᱟᱜ ᱯᱟᱞᱟ ᱠᱚ ᱡᱚᱢ ᱵᱟᱲᱟᱭᱮᱜᱼᱟ ᱾ ᱚᱱᱟ ᱫᱚ ᱤᱧ ᱞᱟᱛᱟᱨ ᱨᱮᱫᱚ ᱪᱮᱫ ᱠᱚ ᱢᱟᱫ ᱵᱟᱝᱠᱚ ᱡᱚᱢᱟ ᱾ ᱛᱚ ᱩᱱᱠᱩ ᱫᱚ ᱢᱟᱴ ᱥᱮᱫ ᱨᱮᱠᱚ ᱤᱫᱤ ᱠᱟᱜ ᱠᱚᱣᱟᱭ ᱟᱨ ᱢᱤᱫ ᱦᱚᱲ ᱾ ᱩᱱᱤ ᱧᱮᱞᱮᱫ ᱠᱚᱣᱟᱭ ᱟᱨ ᱰᱟᱹᱝᱨᱤ ᱠᱚᱫᱚ ᱤᱧ ᱜᱤᱧ ᱧᱮᱞ ᱥᱟᱢᱴᱟᱣᱮᱫ ᱠᱚᱣᱟ ᱾ ᱛᱚᱜ ᱥᱚᱦᱚᱡ ᱫᱚ ᱵᱟᱝ ᱠᱟᱱᱟ
ᱰᱟᱹᱝᱨᱤ ᱫᱚᱠᱚ ᱯᱩᱸᱰ ᱜᱮ ᱛᱟᱯᱮᱭᱟ ᱥᱮ ᱟᱨᱟᱜ ᱜᱮ ᱛᱟᱯᱮᱭᱟ ᱥᱮ ᱦᱮᱸᱫᱮ ᱜᱮᱭᱟ ᱠᱚ ᱾
ᱦᱚᱲᱟᱜ ᱦᱚᱸᱛᱚ ᱦᱚᱲ ᱦᱚᱸ ᱡᱩᱫᱤᱢ ᱧᱮᱞᱟ ᱛᱟᱦᱮᱞᱮ ᱾
ᱨᱚᱲ ᱮᱠᱫᱚᱢ ᱵᱷᱟᱹᱜᱤ ᱵᱟᱝ ᱟᱸᱡᱚᱢᱚᱜ ᱠᱟᱱᱟ ᱾
ᱰᱟᱹᱝᱨᱤ ᱠᱟᱰᱟ ᱮᱠᱫᱚᱢ ᱜᱮ ᱵᱟᱢ
ᱧᱮᱞ ᱟᱠᱟᱜ ᱠᱚᱜᱮᱭᱟᱹᱧ ᱰᱟᱹᱝᱨᱤ ᱫᱚ ᱾ ᱵᱟᱝᱼᱟ ᱟᱞᱮ ᱫᱚ ᱟᱯᱮᱨᱮᱱᱤᱧ ᱠᱩᱞᱤᱭᱮᱫ ᱢᱮᱭᱟ ᱾
ᱪᱮᱜ?
ᱦᱮᱞᱳ,
ᱞᱟᱹᱭ ᱢᱮ ᱾
ᱵᱟᱜ ᱨᱚᱲ ᱜᱮ ᱵᱷᱟᱹᱜᱤ ᱴᱷᱤᱠ ᱵᱟᱝ ᱟᱸᱡᱚᱢᱚᱜ ᱠᱟᱱ ᱛᱟᱢᱟ ᱾
ᱱᱤᱛᱚᱜ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟ ᱾
ᱦᱮᱞᱳ
ᱟᱸᱡᱚᱢ ᱠᱟᱱᱟ ᱞᱟᱹᱭ ᱠᱮᱫ ᱫᱩᱧ ᱾
ᱦᱮᱞᱳ,
ᱦᱮᱞᱳ ᱦᱮᱸ, ᱞᱟᱹᱭ ᱮᱫ ᱫᱩᱧ ᱟᱸᱡᱚᱢᱚᱜ ᱠᱟᱱᱟ ᱾
ᱟᱫᱚ ᱠᱩᱞᱤᱜ ᱢᱤᱭᱟᱹᱧ ᱛᱚ ᱰᱟᱝᱨᱤ ᱠᱚᱜᱮ, ᱮᱠᱫᱚᱢ ᱵᱟᱢ ᱧᱮᱞ ᱠᱟᱜ ᱠᱚᱣᱟ ᱥᱮ, ᱴᱟᱨᱦᱚᱸ ᱟᱫᱚ ᱛᱤᱱᱟᱹᱜ ᱫᱷᱟᱧ
ᱞᱟᱹᱭ ᱠᱮᱫ ᱫᱩᱧ ᱚᱱᱟ ᱦᱚᱸ, ᱡᱮ ᱧᱮᱞ ᱠᱟᱫ ᱠᱚᱜᱮ ᱤᱧ ᱚᱱᱟᱫᱚ, ᱟᱯᱮ ᱨᱮᱱ ᱤᱧ ᱠᱩᱞᱤ ᱠᱮᱜ ᱢᱮᱭᱟ ᱰᱟᱝᱨᱤ ᱜᱩᱯᱤᱢ ᱢᱟᱱᱮ ᱰᱟᱝᱨᱤ ᱠᱟᱛᱷᱟᱢ ᱞᱟᱹᱭ ᱠᱮᱭᱟᱜ ᱛᱚ, ᱟᱹᱰᱤ ᱨᱚᱠᱚᱢ ᱠᱚ ᱛᱟᱦᱮᱱ ᱜᱮᱭᱟ, ᱚᱱᱟᱧ ᱠᱩᱞᱤ ᱠᱮᱫ ᱢᱮᱭᱟ ᱾
ᱦᱮᱸ ᱟᱹᱰᱤ ᱨᱚᱠᱚᱢ ᱠᱚ ᱠᱚᱫᱚ ᱛᱟᱦᱮᱱ ᱜᱮᱭᱟ ᱠᱚ, ᱦᱚᱲᱚ ᱦᱚᱲᱟᱜ ᱦᱚᱲᱟᱜ ᱨᱚᱝ ᱦᱚᱸᱛᱚ, ᱟᱨ ᱢᱤᱫ ᱨᱚᱠᱚᱢ ᱫᱚ ᱵᱟᱝ ᱠᱟᱱᱟ ᱾ ᱚᱠᱚᱭ ᱫᱚ ᱦᱮᱸᱫᱮ ᱜᱮᱭᱟ, ᱚᱠᱚᱭ ᱫᱚ ᱮᱥᱮᱞ ᱜᱮᱭᱟ, ᱚᱠᱚᱭ ᱫᱚ ᱫᱚᱢᱮ ᱮᱥᱮᱞᱟᱭ ᱾ ᱚᱝᱠᱟ ᱜᱮ ᱰᱟᱝᱨᱤ ᱦᱚᱸ ᱾ ᱟᱪᱪᱷᱟ ᱛᱟ ᱦᱟᱱᱮ ᱟᱵᱚ ᱩᱝᱠᱩ, ᱡᱟᱦᱟᱸ ᱰᱟᱝᱨᱤ ᱠᱚᱣᱟᱜ ᱡᱟᱦᱟᱸ ᱯᱩᱸᱰᱼᱼ ᱰᱟᱝᱨᱤ ᱩᱱᱤ ᱫᱚ ᱩᱱᱠᱩ ᱪᱤᱞᱤ ᱠᱚ ᱢᱮᱛᱟ ᱠᱚᱣᱟ, ᱥᱮ ᱟᱨᱟᱜ ᱠᱚ ᱪᱤᱞᱤ ᱠᱚ ᱢᱮᱛᱟ ᱠᱚᱣᱟ, ᱚᱱᱟᱢ ᱵᱟᱰᱟᱭᱟ ᱥᱮ ᱵᱟᱝ? ᱦᱮᱞᱳᱼᱼ
ᱢᱤᱦᱩᱣᱟᱜ ᱫᱚ ᱧᱩᱛᱩᱢ ᱢᱟᱱᱮ ᱚᱱᱠᱟ ᱢᱮᱱᱟᱜ ᱛᱟᱠᱚᱣᱟ ᱥᱮ?
ᱚᱝᱠᱟ ᱟᱢ ᱫᱚ ᱵᱟᱢ ᱵᱟᱰᱟᱭᱟ ᱥᱮ ᱪᱮᱜ?
ᱵᱟᱝᱟ ᱵᱟᱹᱧ ᱵᱟᱰᱟᱭᱟ, ᱞᱟᱹᱭᱢᱮ ᱛᱟᱦᱚᱞᱮ ᱵᱟᱹᱧ ᱵᱟᱰᱟᱭᱟ ᱾
ᱟᱪᱪᱷᱟ ᱱᱟᱯᱟᱭ ᱠᱟᱛᱷᱟ ᱜᱮ, ᱛᱟᱸᱦᱱᱮ ᱯᱩᱸᱰ ᱠᱚᱫᱚ ᱥᱟᱣᱲᱟ ᱠᱚ ᱢᱮᱛᱟ ᱠᱚᱜᱮᱭᱟ, ᱟᱫᱚ ᱞᱟᱹᱭᱟᱢ ᱼᱼ ᱠᱟᱹᱱᱟᱹᱧ ᱛᱚ, ᱯᱩᱰ ᱠᱚ ᱫᱚ ᱥᱟᱸᱣᱲᱟ ᱠᱚ ᱢᱮᱛᱟ ᱠᱚᱜᱮᱭᱟ ᱾ ᱥᱟᱶᱲᱟ ᱟᱨᱟᱜ ᱠᱚᱫᱚ ᱨᱺᱜᱤᱭᱟᱹ ᱦᱩᱸ,
ᱪᱷᱟ,
ᱟ ᱫᱚ ᱨᱟᱹᱝᱜᱭᱟᱹ ᱰᱟᱝᱨᱟ ᱾ ᱤᱱᱟᱹ ᱵᱟᱨᱭᱟ ᱨᱮᱱᱟᱜ ᱧᱩᱛᱩᱢ ᱜᱤᱧ ᱵᱟᱲᱟᱭᱼᱟ, ᱛᱟᱯᱚᱨᱮ ᱦᱮᱸᱜᱮ ᱠᱚᱫᱚ, ᱪᱮᱫ ᱞᱮᱠᱟ ᱠᱚ ᱼᱼ ᱢᱮᱛᱟ ᱠᱚᱣᱟ ᱵᱟᱧ ᱵᱟᱲᱟᱭᱟ ᱵᱟᱹᱧ ᱟᱸᱡᱚᱢ ᱠᱟᱫ ᱠᱚᱣᱟ ᱛᱚ ᱚᱝᱠᱟᱼᱼ ᱟᱯᱮ ᱥᱮᱫ ᱫᱚᱠᱚ ᱢᱮᱛᱼᱟ ᱟᱯᱩ ᱢᱼᱼ ᱟᱢ ᱫᱚᱛᱚ ᱟᱨ ᱟᱹᱛᱩ ᱫᱤᱥᱚᱢ ᱨᱮ, ᱛᱟᱦᱮᱱ ᱦᱚᱲ ᱫᱚᱢ ᱵᱟᱝ ᱠᱟᱱᱟ, ᱟᱢ ᱫᱚ ᱦᱟᱸᱜ ᱛᱚ ᱵᱟᱢ ᱵᱟᱰᱟᱭᱟ ᱾ ᱛᱟᱦᱚᱸ ᱠᱩᱞᱤ ᱡᱚᱝ ᱢᱮ, ᱟᱫᱚ ᱟᱞᱮ ᱫᱤᱥᱚᱢ ᱨᱮ ᱡᱩᱫᱤ ᱚᱱᱠᱟ ᱠᱚ ᱢᱮᱛᱟ ᱠᱚᱣᱟ, ᱟᱯᱮ ᱥᱮᱫ ᱨᱮ ᱪᱮᱫ ᱞᱮᱠᱟ ᱠᱚ ᱢᱮᱛᱟᱠ? ᱠᱚᱣᱟ, ᱚᱱᱟ ᱱᱟᱛᱮ ᱵᱟᱹᱧ ᱞᱟᱹᱭ ᱫᱟᱲᱮᱭᱟᱜ ᱠᱟᱱᱟ ᱾
ᱦᱮᱸ ᱴᱷᱤᱠ ᱜᱮᱭᱟ, ᱠᱩᱞᱤ ᱠᱚᱣᱟᱹᱧ ᱦᱟᱸᱜ ᱛᱟᱦᱚᱞᱮ ᱪᱮᱫ ᱠᱚ ᱢᱮᱛᱟᱣᱟ ᱠᱚᱣᱟ, ᱟᱞᱮᱥᱮᱫ ᱾
ᱮᱠᱫᱚᱢ, ᱟᱨ ᱡᱟᱦᱟᱱᱟᱜ ᱡᱩᱫᱤ ᱵᱟᱲᱟᱭ ᱥᱟᱱᱟᱢᱟ ᱛᱟᱦᱚᱞᱮ ᱡᱟᱦᱟᱸᱭ ᱦᱟᱯᱲᱟᱢ ᱠᱚ ᱢᱮᱱᱟᱜ ᱠᱚᱣᱟ, ᱯᱩᱨᱩᱫᱷᱩᱞ ᱠᱚ ᱢᱮᱱᱟᱜ ᱠᱚᱣᱟ, ᱩᱱᱠᱩ ᱠᱚ ᱠᱩᱞᱤᱠ ᱠᱩᱞᱤᱠ ᱡᱚᱝ ᱢᱮ ᱾ ᱪᱮᱫᱟᱜ ᱥᱮ ᱥᱟᱱᱛᱟᱲ ᱠᱟᱱᱟᱢ ᱡᱩᱫᱤ᱾ ᱛᱟᱦᱚᱱᱮ ᱫᱚ ᱵᱟᱲᱟᱭ ᱠᱟᱜ ᱢᱮᱜᱮ, ᱦᱮᱸ ᱫᱚᱢᱮ ᱫᱚ ᱵᱟᱝ ᱵᱟᱲᱟᱭ ᱦᱳᱭᱩᱜ ᱛᱟᱢᱟ ᱾ ᱠᱤᱱᱛᱩ ᱵᱮᱥᱤᱠ ᱵᱮᱯᱟᱨ ᱵᱟᱰᱟᱭ᱾ ᱫᱚ ᱡᱟᱸᱦᱟᱱᱟᱜ ᱯᱚᱨᱚᱵ ᱦᱳᱭᱩᱜᱼᱟ, ᱛᱚ ᱚᱱᱟ ᱯᱚᱨᱚᱵ ᱱᱤᱭᱟᱹ ᱛᱮᱦᱚᱸ ᱠᱩᱞᱤ ᱠᱚᱢ ᱡᱮ, ᱪᱮᱫᱟᱜ ᱦᱳᱭᱩᱜᱼᱟ ᱪᱮᱫ ᱠᱷᱟᱹᱛᱤᱨ ᱜᱮ ᱵᱟᱝᱵᱚᱱ ᱢᱟᱱᱟᱣᱟ ᱱᱚᱣᱟ ᱾ ᱚᱱᱠᱟ ᱠᱚ ᱠᱩᱞᱤ ᱠᱚᱢ, ᱤᱱᱟᱹᱠᱷᱟᱱ ᱫᱚ ᱦᱚᱭᱛᱚ, ᱵᱟᱹᱭ ᱵᱟᱹᱭᱛᱮᱢ ᱵᱟᱲᱟᱭ ᱤᱫᱤᱭᱟ ᱾ ᱟᱨ ᱵᱟᱲᱟᱭ ᱞᱮᱠᱷᱟᱱᱮᱢ, ᱛᱚᱠᱷᱚᱱᱮᱢ ᱵᱟᱲᱟᱭᱟ ᱡᱮ ᱥᱟᱱᱛᱟᱲ ᱥᱚᱢᱟᱡᱽ
ᱩᱱᱟ‌ᱜ-ᱮᱢ ᱵᱟᱰᱟᱭᱟ ᱡᱮ ᱥᱟᱱᱛᱟᱲ ᱥᱚᱢᱟᱡᱽ ᱵᱚᱞᱮ ᱠᱟᱴᱤᱡ ᱠᱟᱴᱤᱡ ᱵᱟᱰᱟᱭ
ᱵᱟᱦᱟ ᱠᱚ, ᱥᱨᱦᱟᱭ ᱠᱚ, ᱢᱟᱜᱼᱢᱚᱬᱮ ᱠᱚ, ᱦᱳᱭᱳᱜᱼᱟ, ᱚᱱᱟ ᱠᱚᱫᱩᱧ ᱵᱟᱰᱟᱭ ᱜᱮᱭᱟ ᱾
ᱦᱳᱭᱛᱚ ᱟᱪᱪᱷᱟ, ᱪᱮᱫᱟᱜ ᱦᱳᱭᱳᱜ ᱜᱮᱭᱟ, ᱛᱟᱦᱚᱞᱮ ᱚᱱᱟ ᱠᱚᱢ ᱵᱟᱰᱟᱭᱟ ᱥᱮ ᱵᱟᱝ?
ᱪᱮᱫᱟᱜ ᱦᱳᱭᱳᱜ ᱜᱮᱭᱟ ᱢᱟᱱᱮ ᱚᱱᱟ ᱫᱚᱼᱼ
ᱱᱟᱯᱟᱭ ᱠᱟᱛᱷᱟ ᱜᱮ ᱾